ᱦᱮ
ᱪᱮᱫ ᱠᱚᱢ ᱠᱟᱹᱢᱤ ᱵᱟᱲᱟᱭᱮᱜ-ᱟ?
ᱦᱮᱸ ᱠᱟᱹᱢᱤ ᱵᱟᱲᱟ ᱫᱚ ᱛᱤᱦᱤᱧ ᱜᱟᱯᱟ ᱫᱚ ᱚᱱᱮ ᱦᱳᱲᱳ ᱠᱚ ᱨᱚᱦᱚᱭ ᱵᱟᱲᱟᱭ ᱦᱳᱭᱳᱜ ᱠᱟᱱᱟ ᱛᱚ ᱟᱨ ᱱᱤᱛᱳᱜ ᱫᱚ ᱦᱚᱜᱼᱚᱭ ᱜᱤᱛᱤᱡ ᱵᱟᱲᱟ ᱦᱳᱭ ᱠᱟᱱᱟ ᱫᱟᱠᱟ ᱠᱚ ᱡᱚᱢ ᱵᱟᱲᱟ ᱠᱟᱛᱮᱫ
ᱚ ᱦᱮᱸ ᱛᱚ ᱨᱚᱦᱚᱭ ᱫᱚᱢ ᱛᱤᱱᱟᱹᱜ ᱦᱟᱹᱵᱤᱡ ᱠᱮᱜ-ᱟ ᱢᱟᱱᱮ ᱪᱟᱵᱟ ᱠᱮᱜᱟᱢ ᱥᱮ ᱟᱹᱣᱨᱤ
ᱚᱱᱟ ᱨᱚᱦᱚᱭ ᱫᱚ ᱯᱩᱨᱟᱹᱣ ᱦᱤᱡᱩᱜ ᱠᱟᱱᱟ ᱵᱟᱨ ᱯᱮ ᱫᱤᱱ ᱠᱷᱟᱱ ᱜᱮ ᱯᱩᱨᱟᱹᱜᱼᱟ ᱟᱨ ᱟᱯᱮ ᱫᱚ ᱪᱮᱜ ᱯᱮ ᱪᱤᱠᱟᱹ ᱵᱟᱲᱟᱭᱮᱜᱼᱟ?
ᱟᱞᱮ ᱦᱚᱸ ᱦᱟᱜ ᱱᱤᱛᱚᱜ ᱫᱚ ᱦᱟᱜ ᱚᱲᱟᱜ ᱨᱮᱜᱮ ᱚᱲᱟᱜ ᱠᱚᱨᱮᱱᱟᱜ ᱫᱚ ᱦᱚᱜᱼᱚᱭ ᱥᱤ ᱫᱚᱞᱮ ᱥᱤ ᱦᱚᱪᱚ ᱠᱟᱜᱼᱟ ᱢᱤᱫ ᱫᱷᱟᱣ ᱠᱟᱛᱮᱜ ᱦᱟᱜ ᱟᱫᱚ ᱢᱟᱜᱟ ᱟᱨ ᱵᱟᱹᱭᱦᱟᱹᱲ ᱠᱚᱨᱮ ᱫᱚ ᱦᱟᱜ ᱨᱚᱦᱚᱭ ᱠᱚᱞᱮ ᱟᱨᱚᱵᱷᱚᱭᱟ ᱜᱟᱯᱟ ᱢᱮᱭᱟᱝ ᱠᱷᱚᱱᱟᱜ ᱟᱨ ᱜᱷᱩᱴᱩ ᱨᱮᱫᱚ ᱦᱟᱜ ᱮᱠᱷᱚᱱ ᱦᱚᱸ ᱰᱮᱨᱤ ᱜᱮᱭᱟ ᱵᱟᱭ ᱫᱟᱜ ᱞᱮᱠᱷᱟᱱ ᱵᱷᱟᱹᱞᱤ ᱪᱮᱦᱨᱟ ᱨᱚᱦᱚᱭ ᱫᱚ ᱵᱟᱝ ᱜᱟᱱᱚᱜᱼᱟ
ᱛᱟᱦᱚᱞᱮ ᱚᱱᱛᱮ ᱫᱚ ᱯᱩᱨᱟ ᱨᱚᱦᱚᱲ ᱜᱮᱭᱟ
ᱦᱮᱸ ᱨᱚᱦᱚᱲ ᱜᱮᱭᱟ ᱱᱤᱛᱚᱜ ᱦᱟᱹᱵᱤᱡ ᱫᱚ
ᱚᱸ ᱟᱪᱪᱷᱟ ᱟᱻ
ᱦᱳᱭ ᱦᱳᱭ
ᱟᱯᱮ ᱫᱚ ᱥᱟᱸᱜᱮ ᱦᱚᱲ ᱫᱚᱯᱮ ᱥᱟᱸᱜᱮ ᱜᱮᱭᱟ ᱥᱮ ᱚᱝᱠᱟ ᱠᱚᱢ ᱜᱮᱯᱮ ᱚᱱᱟ ᱟᱯᱮ ᱚᱲᱟᱜ ᱨᱮ ᱚ ᱟᱪᱪᱷᱟ ᱟᱪᱪᱷᱟ ᱟᱯᱮ ᱛᱮᱜᱮ ᱯᱮ ᱛᱟᱦᱮᱞᱮ ᱨᱚᱦᱚᱭ ᱯᱩᱨᱟᱹᱣ ᱫᱟᱲᱮᱜ ᱠᱟᱱᱟ ᱯᱮ
ᱦᱮᱸ ᱦᱟᱜ ᱟᱞᱮ ᱛᱮᱜᱮ ᱞᱮ ᱨᱚᱦᱚᱭ ᱜᱮᱭᱟ ᱟᱞᱮ ᱫᱚ ᱦᱟᱜ ᱠᱟᱹᱢᱤᱱ ᱠᱚᱫᱚ ᱵᱟᱝᱞᱮ ᱞᱟᱜᱟᱣ ᱠᱚᱣᱟ ᱢᱟᱱᱮ ᱩᱱᱟᱹᱜ ᱜᱟᱱ ᱜᱮ ᱦᱟᱜ ᱟᱹᱣᱨᱤ ᱫᱟᱜᱚᱜ-ᱟ ᱠᱟᱹᱢᱤᱱ ᱦᱟᱹᱵᱤᱡ ᱞᱮᱠᱟ ᱛᱮᱫᱚ
ᱚ ᱟᱪᱪᱷᱟ
ᱴᱩᱠ ᱴᱟᱠ ᱫᱟᱜᱚᱜ ᱠᱟᱱᱟ ᱛᱚᱸ ᱦᱟᱜ ᱚᱱᱟ ᱜᱮᱞᱮ ᱨᱚᱦᱚᱭ ᱦᱟᱛᱟᱲᱮᱜᱼᱟ ᱢᱤᱫ ᱵᱟᱨ ᱢᱤᱫ ᱵᱟᱨ ᱜᱚᱜᱚ ᱢᱮᱱᱟᱭᱟ ᱤᱧ ᱢᱤᱱᱟᱹᱧᱟ ᱨᱚᱦᱚᱭᱮᱜᱼᱟ ᱦᱟᱜ
ᱦᱮᱸ ᱚᱱᱠᱟ ᱜᱮ ᱱᱤᱡᱮ ᱛᱮᱜᱮ ᱛᱚ ᱨᱚᱦᱚᱭ ᱦᱩᱭᱩᱜᱼᱟ ᱡᱩᱫᱤ ᱚᱱᱠᱟ ᱵᱟᱢ ᱠᱩᱲᱟᱹ ᱫᱟᱲᱮᱭᱟᱜᱼᱟ ᱴᱟᱠᱟ ᱯᱩᱭᱥᱟᱹ ᱠᱚ
ᱦᱳᱭ ᱛᱚ ᱠᱟᱹᱢᱤᱱ ᱯᱮ ᱞᱟᱜᱟᱣ ᱠᱚ ᱜᱮᱭᱟ
ᱦᱮᱸ ᱟᱞᱮ ᱫᱚ ᱠᱚᱢ ᱦᱚᱲ ᱛᱚ ᱟᱫᱚ ᱮᱠᱞᱟ ᱛᱮᱦᱚᱸ ᱩᱱᱟᱹᱜ ᱨᱚᱦᱚᱭ ᱵᱟᱝ ᱜᱟᱱᱚᱜᱼᱟ ᱡᱟᱹᱥᱛᱤ ᱧᱚᱜ ᱜᱮ ᱠᱷᱮᱛ ᱠᱚ
ᱛᱟᱦᱞᱮ ᱵᱟᱹᱦᱩ ᱫᱚ ᱟᱹᱣᱨᱤᱢ ᱟᱹᱜᱩ ᱠᱚᱜᱮᱭᱟ
ᱵᱟᱹᱦᱩ ᱫᱚ ᱟᱹᱣᱨᱤᱧ ᱟᱹᱜᱩ ᱯᱮᱭᱟ ᱧᱮᱞ ᱧᱮᱯᱮᱞ ᱫᱚ ᱞᱮ ᱪᱟᱞᱟᱣ ᱞᱮᱱᱟ ᱟᱨ ᱢᱮᱱᱠᱷᱟᱱ ᱵᱟᱠᱚ ᱠᱩᱥᱤ ᱭᱟᱹᱫᱤᱧᱟ
ᱚ ᱵᱟᱝ ᱠᱩᱥᱤ ᱨᱮᱱᱟᱜ ᱠᱟᱨᱚᱱ ᱫᱚ
ᱪᱮᱫ ᱠᱚᱪᱚ ᱠᱚ ᱠᱩᱞᱤ ᱵᱟᱲᱟ ᱠᱤᱫᱤᱧᱟ ᱚᱸᱰᱮ ᱩᱞᱴᱟᱹ ᱯᱩᱞᱴᱟᱹ ᱪᱮᱫ ᱠᱚ ᱪᱚ ᱥᱟᱹᱜᱟᱹᱭ ᱠᱩᱧ ᱢᱮᱛᱟᱜ ᱠᱚᱣᱟ ᱟᱫᱚ ᱵᱟᱝ ᱫᱚᱠᱚ ᱢᱚᱱᱮ ᱠᱮᱜ ᱩᱱᱤ ᱞᱮᱞᱦᱟ ᱧᱚᱜ ᱜᱮᱭᱟᱭ ᱡᱟᱶᱟᱭ ᱴᱟᱜ ᱫᱚ ᱪᱮᱫ ᱦᱚᱸ ᱵᱟᱭ ᱵᱟᱰᱟᱭᱟ ᱚᱱᱟ ᱠᱚ ᱥᱟᱹᱜᱟᱹᱭ ᱠᱚ ᱵᱟᱨᱮᱛᱮ ᱵᱟᱹᱧ ᱵᱟᱲᱟᱭᱟ ᱛᱚ ᱩᱱᱟᱹᱜ ᱚᱠᱚᱭ ᱠᱚ ᱪᱮᱫ ᱠᱚᱠᱚ ᱢᱮᱛᱟ ᱠᱚᱣᱟ ᱠᱚᱛᱮ ᱠᱩᱞᱤ ᱠᱤᱫᱤᱧᱟ ᱱᱚ ᱱᱚᱝᱠᱟ ᱪᱮᱫ ᱞᱮᱠᱟᱢ ᱢᱮᱱ ᱮᱫᱟ ᱪᱮᱫ ᱪᱚ ᱠᱚ ᱠᱩᱞᱤ ᱠᱤᱫᱤᱧᱟ ᱦᱤᱲᱤᱧ ᱠᱤᱫᱤᱧ ᱦᱮᱸ ᱚᱱᱠᱟ ᱠᱚ
ᱢᱟᱱᱮ ᱪᱮᱠᱟᱢ ᱦᱚᱦᱚ ᱟᱠᱚᱣᱟ ᱵᱟᱝ ᱦᱮᱸ ᱵᱟᱝ
ᱦᱳᱭ ᱦᱳᱭ ᱚᱱᱟ ᱠᱚ
ᱚᱻ ᱛᱟᱦᱚᱞᱮ ᱤᱧ ᱫᱚᱞᱤᱧ ᱠᱩᱞᱤᱭ ᱠᱩᱞᱤ ᱞᱮᱢ ᱜᱮ ᱛᱟᱦᱞᱮ ᱮᱸ ᱡᱩᱫᱤ ᱦᱟᱸᱜ ᱡᱟᱦᱟᱸ ᱛᱤᱥᱚᱜ ᱮᱢ ᱥᱚᱝᱥᱟᱨᱟ ᱛᱚ ᱡᱟᱛᱮ ᱚᱥᱩᱵᱤᱫᱷᱟ ᱠᱚ ᱟᱞᱚ ᱦᱩᱭᱩᱜ ᱛᱟᱢ ᱢᱟ
ᱦᱳᱭ ᱦᱳᱭ
ᱛᱟᱦᱚᱞᱮ ᱩᱱᱤ ᱦᱟᱸᱜ ᱵᱟᱹᱦᱩ ᱵᱟᱹᱦᱩ ᱟᱡ ᱫᱤᱫᱤ ᱫᱚ ᱟᱢ ᱪᱮᱜᱠᱟᱢ ᱦᱚᱦᱚᱣᱟᱭᱟ
ᱢᱟᱱᱮ ᱡᱟᱦᱟᱸᱭ ᱥᱟᱵ ᱠᱟᱜ ᱢᱮ ᱵᱟᱯᱞᱟᱭ ᱞᱟᱹᱜᱤᱫ ᱩᱱᱤ ᱟᱡ ᱫᱤᱫᱤ
ᱟᱡ ᱫᱤᱫᱤ ᱦᱳᱭ ᱟᱡ ᱫᱤᱫᱤ ᱟᱡ ᱛᱟ ᱟᱡ ᱫᱟᱫᱟ
ᱟᱪᱪᱷᱟ ᱚᱱᱟ ᱠᱚᱢᱟ ᱛᱚ ᱵᱟᱝ ᱤᱧ ᱵᱟᱲᱟᱭᱟ ᱟᱢᱜᱮ ᱞᱟᱹᱭᱟᱹᱧ ᱠᱷᱟᱱᱮᱢ ᱱᱟᱯᱟᱭ ᱠᱚᱜᱼᱟ
ᱩᱱᱤ ᱦᱚᱸ ᱩᱱᱤ ᱦᱚᱸ ᱦᱟᱸᱜ ᱫᱤᱫᱤ ᱱᱤᱡᱮ ᱨᱮᱱ ᱡᱮᱢᱚᱱ ᱟᱢ ᱠᱷᱚᱱᱟᱜ ᱡᱟᱦᱟᱸᱭ ᱡᱩᱫᱤ ᱢᱟᱨᱟᱝᱟ ᱫᱤᱫᱤ ᱫᱟᱫᱟᱢ ᱦᱚᱦᱚ ᱟᱹᱠᱤᱱᱟ ᱚᱱᱠᱟ ᱜᱮ ᱦᱟᱸᱜ ᱩᱱᱤ ᱦᱚᱸ ᱦᱚᱦᱚ ᱣᱟᱭ ᱫᱚ ᱦᱩᱭᱩᱜᱼᱟ ᱫᱤᱫᱤ ᱟᱨ ᱫᱟᱫᱟ ᱜᱮ ᱟᱫᱚ ᱱᱤᱡᱮᱨᱮᱱ ᱫᱚ ᱫᱤᱫᱤ ᱦᱟᱸᱜ ᱫᱤᱫᱤ ᱜᱮᱢ ᱦᱚᱦᱚᱭᱟ ᱟᱨ ᱢᱟᱱᱮ ᱵᱟᱹᱦᱩ ᱨᱟᱱ ᱦᱟᱸ ᱫᱤᱫᱤ ᱠᱷᱟᱱ ᱫᱚ ᱢᱟᱱᱮ ᱵᱮᱭᱟᱢ ᱢᱮᱥᱟᱣᱟᱜᱼᱟ ᱡᱮᱢᱚᱱ ᱟᱢ ᱫᱤᱫᱤ ᱠᱷᱟᱱ ᱫᱚ ᱛᱚᱜ ᱮᱤᱫᱤ ᱚᱠᱟᱛᱮᱢ ᱪᱟᱞᱟᱣ ᱞᱮᱱᱟ ᱟᱫᱚ ᱡᱩᱫᱤ ᱩᱱᱤ ᱛᱟᱦᱮᱱ ᱟᱨ ᱟᱢ ᱢᱟᱱᱮ ᱮᱨᱟ ᱨᱮᱱ ᱟᱡ ᱫᱤᱫᱤ ᱠᱷᱟᱱ ᱫᱚ ᱟᱫᱚ ᱩᱱ ᱫᱚ ᱢᱮᱛᱟᱭᱟᱢ ᱮ ᱫᱤ ᱚᱠᱟ ᱛᱮᱵᱤᱱ ᱪᱟᱞᱟᱣ ᱞᱮᱱᱟ ᱪᱮᱫ ᱛᱤᱨᱮᱵᱤᱱ ᱦᱮᱡ ᱟᱠᱟᱱᱟ ᱚᱲᱟᱜ ᱠᱚᱨᱮ ᱯᱮ ᱨᱚᱦᱚᱭ ᱵᱟᱲᱟ ᱥᱮ ᱵᱟᱝᱟ ᱵᱟᱯᱞᱟ ᱡᱤᱭᱚᱱ ᱨᱮ ᱞᱮᱵᱮᱫ ᱞᱮᱠᱷᱟᱱ ᱜᱮ ᱦᱟᱸᱜ ᱫᱚ ᱵᱤᱱ ᱟᱛᱮᱫ ᱥᱟᱹᱜᱟᱹᱭ ᱫᱚᱦᱚᱭ ᱦᱩᱭᱩᱜᱼᱟ ᱡᱟᱦᱟᱸᱭ ᱡᱟᱦᱟᱸᱭ ᱥᱟᱛᱮᱜ ᱜᱮ ᱢᱟᱱᱮ ᱵᱟᱹᱦᱩ ᱨᱮᱱ ᱚᱲᱟᱜ ᱦᱚᱲ ᱥᱟᱛᱮᱜ ᱟᱡ ᱨᱮᱱ ᱡᱟᱦᱟᱸ ᱛᱤᱱᱟᱜ ᱥᱟᱹᱜᱟᱹᱭᱟᱱ ᱠᱚ ᱢᱮᱱᱟᱜ ᱠᱚᱣᱟ ᱛᱟᱦᱚᱞᱮ ᱡᱷᱚᱛᱚ ᱜᱮ ᱦᱟᱸᱜ ᱵᱤᱱ ᱟᱛᱮᱮᱫ ᱫᱚ ᱨᱚᱲᱚ ᱠᱚ ᱦᱩᱭᱩᱜᱼᱟ
ᱟᱪᱪᱷᱟ ᱩᱱᱠᱩ ᱢᱟᱱᱮ ᱡᱟᱦᱟᱸ ᱛᱤᱤᱱ ᱜᱮ ᱦᱮᱱᱟᱜ ᱠᱚᱣᱟ ᱥᱟᱱᱟᱢ ᱠᱚ ᱢᱟᱱᱮ ᱵᱤᱱ ᱟᱛᱮᱫ ᱥᱟᱹᱜᱟᱹᱭ ᱠᱟᱛᱮᱫ ᱨᱚᱲ ᱟᱠᱚ ᱦᱩᱭᱩᱜᱼᱟ ᱵᱟᱝ
ᱦᱳᱭᱼᱦᱳᱭ ᱢᱟᱱᱮ ᱠᱩᱲᱤ ᱜᱤᱫᱽᱨᱟᱹ ᱯᱟᱦᱟᱲ ᱢᱟᱱᱮ ᱢᱤᱫ ᱠᱟᱛᱷᱟ ᱛᱮ ᱞᱟᱹᱭ ᱜᱟᱱᱚᱜᱼᱟ ᱵᱟᱯᱞᱟ ᱡᱤᱭᱚᱱ ᱨᱮᱢ ᱦᱮᱡ ᱞᱮᱱᱠᱷᱟᱱᱜ ᱢᱟᱱᱮ ᱵᱤᱱ ᱛᱮ ᱨᱚᱲ ᱫᱚ ᱮᱦᱚᱵᱚᱜᱼᱟ ᱟᱢ ᱵᱟᱹᱦᱩ ᱦᱚᱸ ᱡᱮᱢᱚᱱ ᱟᱢᱨᱮᱱ ᱯᱟᱦᱴᱟ ᱥᱮᱫ ᱠᱷᱚᱱᱟᱜ ᱮᱦᱚᱵ ᱵᱤᱱ ᱟᱠᱚᱣᱟᱭ ᱟᱢᱨᱮᱱ ᱟᱭᱳ ᱵᱟᱵᱟ ᱵᱳ ᱢᱟᱱᱮ ᱟᱢᱨᱮ ᱡᱟᱦᱟᱸ ᱛᱤᱱᱟᱹ ᱥᱟᱹᱜᱟᱹᱭᱟᱱ ᱠᱚ ᱦᱩᱭᱩᱜᱼᱟ ᱡᱷᱚᱛᱚ ᱦᱟᱸᱜ ᱮ ᱵᱤᱱ ᱟᱠᱚᱣᱟ ᱟᱢ ᱠᱷᱚᱱᱟᱜ ᱢᱟᱨᱟᱝ ᱠᱚᱫᱚ ᱟᱨ ᱟᱢ ᱠᱷᱚᱱᱟᱜ ᱦᱩᱰᱤᱧ ᱠᱚᱫᱚ ᱦᱟᱸᱜ ᱩᱱᱠᱩ ᱫᱚ ᱮ ᱠᱩᱲᱤ ᱜᱤᱫᱽᱟᱹ ᱠᱷᱟᱱ ᱫᱚ ᱤᱨᱟᱹᱞ ᱠᱩᱩᱲᱤ ᱫᱚ ᱦᱟᱸᱜ ᱢᱟᱱᱮ ᱞᱟᱸᱫᱟ ᱜᱟᱱᱚᱜ ᱟᱭ ᱛᱚ ᱩᱱᱤ ᱫᱚ ᱦᱟᱸᱜ ᱵᱤᱱ ᱵᱟᱠᱚ ᱵᱤᱱ ᱟᱠᱚᱣᱟ ᱥᱮ ᱤᱨᱤᱞ ᱠᱚᱲᱟ ᱩᱱᱠᱩ ᱫᱚ ᱦᱟᱸᱜ ᱞᱟᱸᱫᱟ ᱜᱟᱱᱚᱜᱼᱟ ᱛᱚ ᱢᱟᱱᱮ ᱩᱱᱠᱩ ᱵᱟᱫ ᱠᱟᱛᱮᱜ ᱦᱟᱸᱜ ᱢᱟᱱᱮ ᱫᱚ ᱟᱢ ᱠᱷᱚᱱᱟᱜ ᱡᱟᱦᱟᱸᱭ ᱜᱮ ᱢᱟᱨᱟᱝ ᱟᱠᱚ ᱩᱱᱠᱩ ᱫᱚ ᱦᱟᱸᱜ ᱵᱤᱱ ᱠᱟᱛᱮ ᱜᱮᱭ ᱨᱚᱲᱟ ᱟᱠᱚᱣᱟᱭ ᱟᱢ ᱦᱚᱸ ᱦᱟᱜ ᱚᱱᱠᱟ ᱜᱮ ᱵᱤᱱ ᱠᱟᱛᱮ
ᱚ ᱟᱪᱪᱷᱟ ᱼ ᱟᱪᱪᱷᱟ
ᱟᱨ ᱦᱟᱸᱜ ᱢᱟᱱᱮ ᱩᱱᱠᱩ ᱟᱡᱽᱷᱱᱟᱨ ᱫᱤᱫᱤ ᱠᱚ ᱥᱟᱶ ᱜᱮ ᱦᱟᱸᱜ ᱡᱚᱴᱮᱫ ᱫᱚ ᱟᱢᱟᱜ ᱫᱚ ᱦᱟᱸᱜ ᱵᱟᱝ ᱜᱟᱱᱚᱜ ᱛᱟᱢᱟ
ᱚ ᱟᱪᱪᱷᱟ ᱢᱟᱱᱮ ᱨᱚᱲ ᱞᱟᱸᱫᱟ ᱦᱚᱸ ᱛᱟᱦᱚᱞᱮ ᱛᱚ ᱩᱱᱟᱹᱜ ᱠᱷᱩᱵ ᱮᱠᱴᱟ ᱫᱚ ᱢᱟᱱᱮ ᱞᱟᱸᱫᱟ ᱜᱟᱱᱚᱜ ᱛᱚ ᱨᱚᱲ ᱫᱚ ᱵᱟᱝ ᱜᱟᱱᱚᱜ ᱩᱱᱠᱩ ᱥᱟᱛᱮ ᱫᱚ ᱢᱟᱱᱮ ᱡᱟᱦᱟᱸ ᱫᱚᱨᱠᱟᱨᱤ ᱠᱤᱪᱷᱩᱢ ᱨᱚᱲ ᱠᱮᱫᱟ ᱤᱱᱟᱹ ᱠᱚᱜᱮ
ᱚᱱᱠᱟ ᱫᱚ ᱵᱟᱝ ᱦᱟᱸᱜ ᱞᱟᱸᱫᱟ ᱜᱟᱱᱚᱜᱼᱟ ᱨᱚᱲ ᱫᱚ ᱜᱟᱱᱚᱜ ᱜᱮᱭᱟ ᱡᱮᱢᱚᱱ ᱟᱞᱮ ᱥᱮᱫ ᱫᱚ ᱦᱟᱸᱜ ᱡᱮᱢᱚᱱ ᱵᱟᱦᱟᱨᱮ ᱵᱟᱦᱟ ᱨᱮ ᱵᱟᱦᱟ ᱫᱟᱜ ᱟᱯᱮ ᱥᱮᱫ ᱠᱚ ᱫᱩᱞ ᱵᱟᱲᱟᱭ ᱜᱮᱭᱟ ᱛᱚ
ᱦᱮᱸ ᱵᱟᱦᱟ ᱫᱟᱜ ᱛᱚ ᱫᱩᱞ ᱵᱟᱲᱟᱭ ᱜᱮᱭᱟ ᱠᱚ
ᱟᱞᱮ ᱥᱮᱫ ᱫᱚ ᱦᱟᱸᱜ ᱟᱡᱱᱟᱨ ᱥᱮ ᱵᱟᱣᱦᱧᱟᱨ ᱩᱱᱠᱩ ᱠᱚᱫᱚ ᱦᱟᱸᱜ ᱵᱟᱠᱚ ᱫᱩᱞ ᱟᱠᱚᱣᱟ ᱢᱮᱱᱠᱷᱟᱱ ᱠᱤᱪᱷᱩᱼᱠᱤᱪᱩᱷ ᱡᱟᱭᱜᱟ ᱨᱮᱫᱚ ᱵᱟᱣᱦᱧᱟᱨ ᱦᱚᱠᱚ ᱫᱩᱞ ᱟᱠᱚᱣᱟ ᱟᱡᱽᱱᱟᱨ ᱦᱚᱸ ᱠᱚ ᱫᱩᱞ ᱟᱠᱚᱣᱟ ᱠᱤᱱᱛᱩ ᱚᱱᱮ ᱡᱚᱴᱮᱫ ᱵᱟᱝ ᱠᱟᱛᱮᱫ
ᱢᱟᱱᱮ ᱵᱟᱝ ᱵᱟᱝ ᱫᱩᱞ ᱜᱮ ᱵᱮᱥ-ᱟ ᱛᱚ
ᱵᱟᱝᱟ ᱚᱠᱟ ᱥᱮᱫ ᱡᱟᱦᱟᱸ ᱡᱟᱦᱟᱸ ᱥᱮᱫ ᱫᱚ ᱥᱮᱣᱨᱟ ᱠᱟᱱᱟ ᱫᱩᱞ ᱟᱠᱚ ᱚᱱᱛᱮ ᱫᱚᱠᱚ ᱫᱩᱞ ᱜᱮᱭᱟ ᱦᱟᱸᱜ
ᱚ ᱢᱟᱱᱮ ᱚᱠᱟ ᱥᱮᱫ ᱚᱠᱟ ᱞᱮᱠᱟ ᱪᱮ
ᱦᱳᱭ ᱥᱮᱨᱣᱟ ᱠᱚ ᱚᱠᱟ ᱞᱮᱠᱟ ᱚᱠᱟ ᱥᱮᱫ ᱦᱳᱭ ᱦᱳᱭ ᱦᱳᱭ
ᱛᱟᱦᱞᱮ ᱢᱟᱱᱮ ᱡᱟᱦᱟᱸᱭ ᱥᱟᱹᱜᱩᱱ ᱵᱟᱯᱞᱟ ᱤᱫᱤ ᱩᱱᱤ ᱟᱡ ᱜᱚᱜᱚ-ᱵᱟᱵᱟ ᱛᱟᱹᱠᱤᱱ ᱫᱚ ᱢᱟᱱᱮ ᱮ ᱪᱤᱞᱤ
ᱩᱱᱠᱤᱱ ᱦᱚᱸ ᱦᱟᱸᱜ ᱜᱚᱜᱚᱼᱵᱟᱵᱟ ᱜᱮ ᱦᱩᱭᱩᱜᱼᱟᱠᱤᱱ ᱡᱮ ᱦᱩᱛᱩ ᱟᱸᱜ ᱢᱟᱱᱮ ᱩᱱᱤ ᱠᱩᱲᱤ ᱡᱩᱫᱤ ᱟᱢᱨᱮᱱ ᱜᱚᱜᱚᱼᱵᱟᱵᱟᱭ ᱦᱚᱦᱚ ᱵᱟᱲᱟ ᱜᱚᱜᱚ ᱵᱟᱵᱟᱭ ᱦᱚᱦᱚ ᱟᱠᱤᱱᱟ ᱛᱚ ᱟᱢᱦᱚᱛᱚ ᱩᱱᱤ ᱨᱮᱱ ᱜᱚᱜᱚ ᱵᱟᱵᱟ ᱫᱚ ᱜᱚᱜᱚ ᱵᱟᱵᱟ ᱜᱮᱢ ᱦᱚᱦᱚᱣᱟᱠᱤᱱᱟ ᱟᱫᱚ ᱚᱱᱮ ᱞᱟᱹᱭ ᱞᱮᱠᱟ ᱵᱟᱯᱞᱟ ᱡᱤᱭᱚᱱ ᱢᱟᱱᱮ ᱜᱮ ᱵᱤᱱ ᱜᱚᱜᱚ ᱦᱚᱸ ᱵᱤᱱ ᱟᱛᱮᱢ ᱨᱚᱲᱟᱭᱟ ᱵᱟᱵᱟ ᱦᱚᱸ ᱵᱤᱱ ᱟᱛᱮᱢ ᱨᱚᱲᱟᱭᱟ ᱥᱮ ᱵᱟ ᱦᱚᱧᱟᱨ ᱵᱤᱱ ᱟᱛᱮᱢ ᱨᱚᱲᱟᱭᱟ ᱢᱟᱱᱮ ᱡᱚᱛᱚ ᱜᱮ ᱦᱟᱸᱜ ᱵᱤᱱ ᱟᱛᱮᱫ ᱨᱚᱲᱚ ᱦᱩᱭᱩᱜᱼᱟ ᱟᱵᱮᱱ
ᱟᱨ ᱩᱱᱤ ᱨᱮᱱ ᱟᱡ ᱢᱟᱢᱟᱼᱢᱟᱢᱤ ᱛᱟᱠᱚ ᱛᱟᱦᱚᱞᱮ ᱩᱱᱤ ᱚᱱᱮ ᱢᱟᱢᱟ ᱢᱟᱢᱤ ᱛᱟᱠᱚ ᱦᱚ ᱩᱱᱠᱩ ᱢᱟᱢᱟ ᱢᱟᱢᱤ ᱠᱮ ᱦᱚᱦᱚ ᱟᱠᱚ ᱦᱳᱭᱳᱜᱼᱟ ᱛᱚ᱾
ᱦᱳᱭ ᱦᱳᱭ ᱚᱱᱟᱜᱮ ᱦᱩᱭᱩᱜᱼᱟ᱾ ᱦᱚᱦᱚ ᱟᱠᱚ ᱦᱩᱭᱩᱜᱼᱟ᱾ ᱚᱱᱮ ᱥᱟᱹᱜᱟᱹᱭ ᱨᱚᱲ ᱯᱤᱪᱷᱤ ᱨᱮ ᱵᱤᱱ ᱢᱮᱥᱟᱣᱟᱜ ᱦᱩᱭᱩᱜᱼᱟ᱾
ᱚᱱᱠᱟ ᱟᱭᱢᱟ ᱠᱤᱪᱷᱩ ᱛᱟᱦᱮ ᱟᱹᱰᱤ ᱟᱢ ᱫᱚ ᱟᱹᱰᱤ ᱟᱭᱢᱟ ᱠᱤᱪᱷᱩ ᱜᱮᱢ ᱵᱟᱰᱟᱭ ᱟᱠᱟᱜ ᱜᱮᱭᱟ ᱚᱱᱟ ᱠᱚ ᱱᱤᱭᱟ᱾
ᱦᱮᱸ ᱦᱟᱸᱜ ᱚᱲᱟᱜ ᱨᱮ ᱵᱚᱭᱦᱟ ᱢᱮᱱᱟᱜ ᱠᱚᱣᱟ ᱦᱩᱰᱤᱧ ᱵᱚᱭᱦᱟ ᱢᱟᱨᱟᱝ ᱵᱚᱭᱦᱟ ᱛᱚ ᱦᱟᱸᱜ ᱩᱱᱠᱩ ᱠᱚᱫᱚ ᱢᱟᱱᱮ ᱥᱚᱝᱥᱟᱨ ᱡᱤᱭᱚᱱ ᱠᱚ ᱞᱮᱵᱮᱫ ᱟᱠᱟᱫᱟ᱾
ᱦᱮᱸ᱾
ᱛᱚ ᱩᱱᱠᱩᱨᱮ ᱢᱟᱱᱮ ᱡᱚᱠᱷᱚᱱ ᱠᱚ ᱦᱤᱡᱩᱜᱼᱟ ᱢᱮᱱᱫᱚ ᱵᱟᱹᱦᱩ ᱟᱭᱩ ᱟᱡ ᱵᱟ ᱛᱚ ᱦᱟᱸᱜ ᱤᱧ ᱦᱚᱸᱠᱚ ᱨᱚᱲ ᱤᱧ ᱜᱮᱭᱟ ᱥᱮ ᱚᱰᱚ ᱠᱚ ᱦᱩᱭᱩᱜ ᱛᱤᱧᱟ ᱛᱚ ᱚᱱᱟ ᱠᱷᱟᱹᱛᱤᱨ ᱪᱮᱫ ᱠᱟᱜ ᱟᱹᱧ᱾
ᱟᱪᱪᱷᱟ ᱟᱪᱪᱷᱟ ᱱᱟᱯᱟᱭ ᱜᱮ ᱚᱱᱟᱢ ᱚᱲᱟᱜ ᱠᱚᱨᱮᱢ ᱛᱟᱦᱮᱸ ᱵᱟᱲᱟᱭᱮᱱ ᱠᱟᱱᱛᱮ ᱟᱢ ᱫᱚ ᱟᱹᱰᱤ ᱥᱮᱬᱟ ᱠᱟᱫᱟ ᱢᱮᱱᱠᱷᱟᱱ ᱤᱧ ᱫᱚ ᱟᱹᱰᱤ ᱠᱟᱹᱴᱤᱡ ᱠᱷᱚᱱᱟᱜ ᱜᱮ ᱚᱱᱟ ᱦᱳᱥᱴᱮᱞ ᱠᱚᱨᱮᱧ ᱛᱟᱦᱮᱸ ᱯᱟᱹᱨᱠᱟᱹᱣ ᱟᱠᱟᱱᱟ᱾
ᱦᱳᱭ ᱦᱳᱭ᱾
ᱟᱨ ᱱᱤᱛ ᱦᱚᱸ ᱚᱱᱠᱟ ᱟᱹᱛᱩ ᱚᱲᱟᱜ ᱠᱚᱨᱮ ᱛᱮᱢᱚᱱ ᱮᱠᱴᱟ ᱫᱚ ᱵᱟᱝ ᱛᱟᱦᱮᱸ ᱦᱩᱭᱩᱜ ᱜᱮᱭᱟ᱾
ᱳ ᱦᱮᱛᱚ᱾
ᱚᱱᱟ ᱦᱚᱛᱮᱜ ᱛᱮ ᱚᱱᱠᱟ ᱩᱱᱟᱹᱜ ᱢᱟᱱᱮ ᱵᱟᱹᱧ ᱪᱮᱫ ᱫᱟᱲᱮ ᱠᱟᱣᱫᱟ᱾
ᱦᱮᱸ ᱦᱮᱸ᱾ ᱚᱱᱮ ᱦᱟᱸᱜ ᱪᱮᱫᱚᱜᱼᱟ ᱵᱟᱯᱮᱞ ᱥᱚᱝᱥᱟᱨ ᱡᱤᱭᱚᱱ ᱨᱮᱢ ᱞᱮᱵᱮ ᱞᱮᱠᱷᱟᱱ ᱜᱮ ᱟᱢ ᱪᱮᱫᱚᱜᱼᱟ ᱚᱠᱚᱭ ᱪᱮ ᱠᱚ ᱦᱚᱦᱚᱣ ᱟᱠᱚᱣᱟ ᱥᱮ ᱪᱮᱫᱠᱟᱢ ᱨᱚᱲ ᱟᱠᱚᱣᱟ ᱚᱠᱚᱭ ᱠᱚ ᱥᱟᱶ ᱪᱮᱫ ᱠᱟ ᱨᱚᱲ ᱦᱩᱭᱩᱜᱼᱟ᱾
ᱦᱮᱸ ᱦᱮᱸ ᱚᱱᱟ ᱠᱚᱫᱚ ᱮᱠᱟᱞ ᱜᱮ ᱪᱮᱫ ᱫᱚ ᱞᱟᱹᱠᱛᱤ ᱠᱟᱱᱟ ᱵᱟ ᱠᱷᱟᱱ ᱚᱠᱚᱭ ᱚᱠᱟ ᱠᱚᱨᱮ ᱛᱤᱱ ᱠᱚᱨᱮ ᱪᱮᱫ ᱞᱮᱠᱟ ᱪᱚᱢ ᱨᱚᱲ ᱜᱚᱫᱼᱟ ᱱᱟᱜ ᱠᱷᱟᱱ᱾
ᱦᱳᱭ ᱟᱹᱲᱤᱥᱚᱜᱼᱟᱭ ᱦᱮᱸ ᱦᱮᱸ᱾
ᱦᱳᱭ ᱦᱳᱭ᱾
ᱨᱚᱲ ᱫᱚ ᱦᱟᱸᱜ ᱪᱮᱫᱚᱜᱼᱟ ᱵᱟᱝ ᱫᱚ ᱵᱟᱝ ᱟᱢ ᱡᱮᱦᱮᱛᱩ ᱟᱢ ᱫᱚ ᱥᱟᱺᱜᱤᱧ ᱨᱮᱢ ᱛᱟᱦᱮᱸ ᱠᱟᱱᱟ ᱵᱟᱢ ᱵᱟᱲᱟᱭᱟ ᱪᱮᱫ ᱠᱟ ᱨᱚᱲ ᱡᱮᱢᱚᱱ ᱦᱮᱸ ᱡᱩᱫᱤᱢ ᱞᱟᱹᱭᱟ ᱫᱤᱠᱩ ᱞᱮᱠᱟ ᱛᱮ ᱫᱤᱠᱩ ᱞᱮᱠᱟ ᱛᱮ ᱡᱮᱢᱚᱱ ᱡᱷᱚᱛᱚ ᱜᱮ ᱠᱚ ᱡᱚᱴᱮᱫ ᱠᱚᱣᱟ ᱡᱷᱚᱛᱚ ᱜᱮᱠᱚ ᱨᱚᱲ ᱟᱠᱚᱣᱟ ᱢᱟᱱᱮ ᱚᱱ ᱚᱠᱟ ᱪᱮᱫ ᱦᱚᱸ ᱵᱟᱹᱱᱩᱜᱼᱟ ᱢᱮᱱᱠᱷᱟᱱ ᱥᱟᱱᱛᱟᱲᱟᱜ ᱫᱚ ᱦᱟᱸᱜ ᱟᱹᱰᱤ ᱠᱤᱪᱷᱩ
ᱵᱟᱞᱟᱭᱟ ᱥᱟᱹᱜᱟᱹᱭ ᱵᱟᱞᱟᱭᱟ ᱥᱟᱹᱜᱟᱹᱭ ᱠᱚ ᱦᱩᱭᱩᱜᱼᱟ ᱵᱟᱞᱟᱭᱟ ᱥᱟᱹᱜᱟᱹᱭᱮᱫ ᱛᱟᱭ ᱩᱱᱠᱩ ᱫᱚ
ᱦᱮᱸ ᱦᱮᱸ᱾
ᱚᱠᱟ ᱞᱮᱠᱟ ᱠᱚ ᱦᱚᱦᱚ ᱡᱚᱱᱟᱜᱼᱟ ᱵᱟᱞᱟᱭᱟ ᱥᱟᱹᱜᱟᱹᱭ ᱟᱨ ᱚᱠᱚᱭ ᱠᱚ ᱢᱟᱚᱫᱽᱫᱷᱮ ᱨᱮ ᱵᱟᱞᱟᱭᱟ ᱥᱟᱹᱜᱟᱹᱭ ᱫᱚ ᱡᱚᱯᱲᱟᱜᱼᱟ?
ᱵᱟᱞᱟᱭ ᱫᱚ ᱦᱟᱸᱜ ᱦᱟᱸᱜ ᱵᱚᱱ ᱟᱛᱮᱜ ᱠᱚ ᱨᱚᱲ ᱡᱚᱝᱼᱟ ᱡᱟᱦᱟᱸᱱᱟᱜ ᱜᱮ ᱚᱠᱟ ᱛᱮᱵᱚᱱ ᱪᱟᱞᱟᱣ ᱞᱮᱱᱟ ᱛᱤᱨᱮᱵᱚᱱ ᱦᱮᱡ ᱠᱟᱱᱟ ᱪᱮᱫ ᱠᱚᱵᱚᱱ ᱠᱟᱹᱢᱤᱭᱮᱟ ᱢᱟᱱᱮ ᱡᱟᱦᱟᱸ ᱠᱟᱛᱷᱟ ᱨᱮᱜᱮ ᱵᱚᱱ ᱠᱚ ᱢᱮᱥᱟᱣᱟᱜᱼᱟ ᱵᱚᱱ ᱫᱚ ᱦᱟᱸᱜ ᱱᱚᱝᱠᱟ ᱠᱚ ᱡᱮᱢᱚᱱ ᱟᱢ ᱡᱟᱦᱟᱸᱭ ᱦᱟᱸᱜ ᱮ ᱢᱟᱱᱮ ᱵᱟᱯᱞᱟᱭᱮᱭᱟ ᱢᱮᱱᱫᱚ ᱮᱨᱟᱛᱟᱢ
ᱦᱮᱸ᱾
ᱩᱱᱤ ᱟᱡ ᱵᱟᱵᱟ ᱟᱨ ᱟᱢ ᱵᱟᱵᱟ ᱦᱟᱸᱜ ᱱᱩᱠᱤᱱ ᱫᱚ ᱵᱟᱞᱟᱭᱟ ᱠᱤᱱ ᱢᱮᱛᱟ ᱠᱤᱱᱟ ᱠᱚ ᱡᱮ ᱱᱩᱠᱤᱱ ᱫᱚ ᱵᱟᱞᱟᱭ ᱠᱟᱱᱟ ᱠᱤᱱ᱾ ᱟᱨ ᱟᱹᱠᱤᱱ ᱦᱚᱸ ᱟᱸᱜᱟ ᱜᱮᱠᱤᱱ ᱦᱚᱦᱚ ᱡᱚᱝᱟ᱾ ᱟᱢ ᱜᱚᱜᱚ ᱟᱨ ᱵᱟᱹᱦᱩ ᱟᱡ ᱜᱚᱜᱚ
ᱦᱮᱸ ᱦᱮᱸ ᱟᱨ ᱚᱱᱠᱟᱧ ᱟᱸᱡᱚᱢ ᱠᱟᱜ ᱪᱮ ᱠᱟᱠᱩ ᱵᱟᱞᱟ ᱥᱚᱢᱯᱚᱨᱠᱚ ᱦᱚᱸ ᱦᱩᱭᱩᱜᱼᱟ ᱥᱮ ᱪᱮᱛᱟ?
ᱦᱮᱸ ᱦᱮᱸ ᱚᱱᱟ ᱠᱚᱫᱚ ᱦᱟᱸᱜ ᱦᱩᱭᱩᱜ ᱜᱮᱭᱟ ᱢᱟᱱᱮ ᱟᱵ ᱟ ᱢᱟᱱᱮ ᱠᱩᱲᱤ ᱜᱤᱫᱽᱨᱟᱹ ᱯᱟᱦᱴᱟ ᱨᱮᱱ ᱟᱨ ᱠᱚᱲᱟ ᱜᱤᱫᱽᱨᱟᱹ ᱯᱟᱦᱴᱟ ᱨᱮᱱ ᱡᱟᱦᱟᱸᱭ ᱜᱮ ᱡᱚᱛᱚ ᱜᱮ ᱦᱟᱸᱜ ᱡᱟᱦᱟᱸᱭ ᱡᱚᱫᱤ ᱮ ᱢᱟᱱᱮ ᱡᱟᱶᱟᱭ ᱠᱚᱲᱟ ᱟᱡ ᱵᱟᱵᱟ ᱜᱮ ᱡᱩᱫᱤ ᱢᱟᱨᱟᱝᱟᱭ ᱦᱮᱸ ᱟᱨ ᱡᱩᱫᱤ ᱵᱟᱹᱦᱩ ᱠᱩᱲᱤ ᱟᱡ ᱠᱟᱠᱩᱭ ᱦᱮᱡ ᱠᱟᱱᱟ ᱛᱟᱦᱚᱞᱮ ᱜᱚᱜᱚ ᱫᱚ ᱦᱟᱸᱜ ᱩᱱᱤ ᱫᱚ ᱵᱟᱞᱟ ᱤᱭᱟᱹ ᱜᱮ ᱦᱩᱭᱩᱜ ᱠᱟᱱᱟᱭ ᱛᱚ ᱢᱟᱱᱮ ᱚᱱᱠᱩ ᱛᱚ ᱦᱚᱦᱚ ᱡᱚᱝ ᱜᱮᱭᱟ
ᱟᱪᱪᱷᱟ ᱟᱨ ᱚᱱᱟ ᱵᱟᱞᱟᱭᱟ ᱥᱟᱹᱜᱟᱹᱭ ᱡᱟᱦᱟᱸᱭ ᱢᱮᱱᱟᱜᱼᱟ ᱢᱟᱱᱮ ᱚᱱᱠᱟᱱ ᱥᱚᱢᱯᱚᱨᱠᱚᱣᱟᱱ ᱦᱚᱲ ᱥᱟᱛᱮ ᱚᱱᱮ ᱡᱮ ᱚᱱᱮ ᱡᱚᱦᱟᱨ ᱡᱚᱱᱟᱜ ᱫᱚᱠᱚ ᱚᱱᱟ ᱠᱟᱹᱴᱤᱡ ᱡᱩᱫᱟᱹ ᱧᱚᱜ ᱜᱮᱭᱟ ᱥᱮ ᱞᱮᱠᱟ
ᱦᱮᱸ ᱦᱮᱸ ᱤᱫᱤᱭᱮᱜ ᱜᱮᱭᱟ ᱦᱟᱸᱜ ᱩᱱᱠᱩᱣᱟᱜ ᱡᱚᱦᱟᱨ ᱫᱚ ᱡᱮᱢᱚᱱ ᱵᱟᱵᱟ, ᱵᱟᱵᱟ ᱛᱟᱹᱠᱤᱱ ᱢᱮᱱᱫᱚ ᱢᱟᱱᱮ ᱡᱟᱶᱟᱭ ᱟᱡ ᱵᱟᱵᱟ ᱟᱨ ᱵᱟᱹᱦᱩ ᱟᱡ ᱵᱟᱵᱟ ᱩᱝᱠᱤᱱ ᱫᱚ ᱦᱟᱸᱜ ᱠᱚ ᱢᱤᱫᱴᱟᱝ ᱦᱚᱭᱛᱳ ᱛᱟᱯᱟᱢ ᱜᱮ ᱦᱩᱭ ᱞᱮᱱ ᱛᱟᱦᱮᱸᱜᱼᱟ ᱢᱤᱫ ᱚᱠᱛᱚ ᱛᱚ ᱚᱱᱟ ᱠᱷᱟᱹᱛᱤᱨ ᱚᱱᱟ ᱠᱟᱹᱴᱤᱡ ᱛᱟᱯᱟᱢ ᱞᱮᱠᱟ ᱧᱚᱜ ᱠᱟᱛᱮᱫ ᱜᱮ ᱛᱟᱨᱯᱚᱨᱮ ᱠᱤᱱ ᱦᱟᱸᱜ ᱠᱤᱱ ᱜᱚᱲ ᱡᱚᱝᱼᱟ ᱟᱨ ᱟᱭᱳ ᱛᱟᱠᱤᱱ ᱫᱚ ᱦᱟᱸᱜ ᱦᱟᱱᱮ ᱫᱟᱜ ᱠᱤᱱ ᱵᱚᱫᱚᱞᱟ ᱥᱮ ᱪᱮᱫ ᱚᱝᱠᱟ ᱢᱤᱫᱴᱟᱝ ᱠᱚ ᱞᱟᱹᱭᱟ
ᱛᱟᱯᱚᱨᱮ ᱠᱤᱱ ᱜᱚᱰ ᱡᱚᱦᱟᱨ ᱡᱚᱝᱟᱜ-ᱟ ᱢᱟᱱᱮ ᱠᱤᱪᱷᱩ ᱠᱤᱪᱷᱩ ᱥᱟᱹᱜᱟᱹᱭ ᱨᱮᱱᱟᱜ ᱜᱚᱰ ᱡᱚᱦᱟᱨ ᱦᱚᱸ ᱟᱞᱟᱫᱟ ᱜᱮ ᱡᱮᱢᱚᱱ ᱵᱟᱞᱟᱭᱟ ᱥᱟᱹᱜᱟᱹᱭ ᱨᱮᱱᱟᱜ ᱜᱚᱰ ᱡᱷᱚᱦᱚᱨ ᱟᱞᱟᱫᱟ ᱟᱞᱟᱫᱟ ᱜᱮᱭᱟ ᱟᱨ ᱛᱟᱯᱚᱨᱮ ᱯᱷᱩᱞᱮᱭᱟ ᱥᱟᱹᱜᱟᱹᱭ ᱨᱮᱱᱟᱜ ᱦᱚᱸ ᱜᱚᱰ ᱡᱚᱦᱟᱨ ᱟᱞᱟᱫᱟ ᱜᱮᱭᱟ
ᱦᱳᱭ ᱦᱳᱭ ᱢᱟᱱᱮ ᱡᱚᱛᱚ ᱨᱮᱱᱟᱜ ᱠᱟᱹᱴᱤᱡ ᱢᱟᱱᱮ ᱵᱷᱮᱜᱟᱨ ᱵᱷᱮᱜᱟᱨ ᱧᱚᱜ ᱜᱮᱭᱟ
ᱦᱳᱭ ᱟᱨ ᱡᱮᱢᱚᱱ ᱴᱚᱴᱷᱟᱠᱤᱭᱟᱹ ᱦᱤᱥᱟᱹᱵ ᱛᱮ ᱱᱚᱨᱢᱟᱞ ᱥᱟᱹᱜᱟᱹᱭᱟᱱ ᱜᱚᱰ ᱡᱚᱦᱟᱨ ᱦᱚᱸ ᱵᱷᱮᱜᱟᱨ ᱜᱮᱭᱟ ᱚᱠᱚᱭ ᱚᱠᱟ ᱥᱮᱫ ᱠᱚ ᱜᱚᱰ ᱡᱚᱦᱟᱨᱟ
ᱟᱨ ᱚᱱᱮ ᱴᱚᱴᱷᱟᱠᱤᱭᱟᱹ ᱦᱤᱥᱟᱹᱵ ᱛᱮᱦᱚᱸ ᱟᱞᱮ ᱠᱚᱨᱮ ᱫᱚ ᱛᱤᱸᱜᱩ ᱠᱟᱛᱮᱫ ᱜᱮ ᱚᱱᱮ ᱛᱮᱜᱮ ᱠᱚ ᱡᱚᱦᱟᱨ ᱡᱚᱱᱟᱜ-ᱟ ᱟᱨ ᱵᱟᱠᱷᱟᱱ ᱫᱚ ᱦᱚᱴᱚᱜ ᱜᱮᱠᱚ ᱞᱟᱲᱟᱣ ᱰᱚᱵᱚᱜ ᱠᱮᱫ ᱜᱮ ᱠᱟᱹᱴᱤᱡ ᱚᱝᱠᱟ ᱠᱟᱛᱮᱫ
ᱦᱩᱸ, ᱴᱚᱴᱷᱟᱠᱤᱭᱟᱹ ᱞᱮᱠᱟ ᱫᱚ ᱦᱟᱸᱜ ᱵᱷᱮᱜᱟᱨ ᱵᱷᱮᱜᱟᱨ ᱜᱮᱭᱟ ᱛᱚ
ᱴᱷᱤᱠ ᱴᱷᱤᱠ
ᱦᱮᱸ
ᱟᱪᱪᱷᱟ ᱟᱪᱪᱷᱟ ᱚᱝᱠᱟ ᱜᱮ ᱟᱹᱰᱤ ᱥᱮ ᱟᱵᱚ ᱟᱹᱰᱤ ᱞᱮᱠᱟ ᱪᱮᱫ ᱞᱮᱠᱟ ᱢᱚᱱᱮ ᱞᱟᱦᱟ ᱥᱮᱫ ᱠᱷᱚᱱᱟᱜ ᱪᱟᱞᱟᱣ ᱟᱹᱜᱩ ᱦᱤᱡᱩᱜ ᱠᱟᱱᱟ᱾ ᱦᱟᱯᱲᱟᱢ ᱠᱚ ᱪᱮᱫ ᱢᱟᱱᱮ ᱚᱱᱟ ᱚᱱᱟ ᱴᱚᱴᱷᱟ ᱨᱮᱱ ᱞᱟᱦᱟᱛᱮ ᱪᱮᱫᱠᱟ ᱠᱚ ᱠᱚᱨᱟᱣ ᱟᱹᱜᱩ ᱟᱠᱟᱫᱟ ᱚᱝᱠᱟ ᱚᱱᱟ ᱠᱚ ᱧᱮᱞ ᱛᱮᱜᱮ ᱛᱚ ᱱᱮᱛᱟᱨ ᱦᱚᱸ ᱠᱚ ᱠᱚᱨᱟᱣ ᱟᱜᱩᱭᱮᱜ-ᱟ
ᱦᱳᱭ ᱦᱳᱭ
ᱟᱨ ᱟᱯᱮ ᱴᱷᱤᱠ ᱜᱮᱭᱟ ᱚᱠᱛᱚ ᱢᱟ ᱟᱹᱰᱤ ᱜᱟᱱ ᱦᱩᱭᱮᱱ ᱛᱟᱞᱟᱝᱟ ᱛᱟᱞᱦᱮ